ᱟᱪᱪᱷᱟ ᱜᱚᱝᱠᱮ ᱡᱚᱦᱟᱨ ᱜᱮᱼᱼ
ᱤᱱᱼᱚᱰᱤᱵᱮᱞ
ᱟᱪᱪᱷᱟ ᱜᱚᱝᱠᱮ ᱨᱚᱲ ᱵᱟᱝ ᱟᱸᱡᱚᱢᱚᱜ ᱠᱟᱱ ᱛᱟᱵᱮᱱᱟ ᱠᱟᱹᱴᱤᱡ ᱱᱮᱴᱣᱟᱨᱠ ᱥᱮᱫ ᱪᱟᱞᱟᱜ ᱵᱤᱱᱼᱼ
ᱜᱚᱝᱠᱮ ᱱᱮᱴᱣᱟᱨᱠ ᱜᱮ ᱰᱤᱥᱴᱟᱵᱚᱜ ᱠᱟᱱᱟ ᱵᱟᱞᱤᱧ ᱵᱩᱡ ᱫᱟᱲᱮᱭᱟᱜ ᱠᱟᱱᱟ ᱟᱹᱞᱤᱧ ᱢᱟ ᱴᱷᱤᱠ ᱡᱟᱭᱜᱟ ᱨᱮ ᱢᱮᱱᱟᱜ ᱞᱤᱧᱟᱹ
ᱚᱻ ᱠᱟᱹᱴᱤᱡ ᱚᱱᱟ ᱪᱮᱛᱟᱱ ᱥᱮᱫ ᱪᱟᱞᱟᱜ ᱵᱤᱱ ᱯᱷᱟᱸᱠᱟ ᱥᱮᱫ ᱡᱟᱦᱟᱸ ᱥᱮᱫ ᱜᱮᱼᱼ
ᱦᱮᱸ ᱪᱮᱛᱟᱱ ᱥᱮᱫ ᱨᱮ ᱜᱮ ᱢᱮᱱᱟᱜ ᱞᱤᱧᱟᱹ ᱯᱷᱟᱸᱠᱟ ᱧᱚᱜ ᱨᱮᱜᱮ, ᱡᱟᱭᱜᱟ ᱨᱮᱜᱮ
ᱛᱟᱞᱦᱮ ᱜᱚᱝᱠᱮ ᱛᱩᱯᱩ ᱵᱟᱲᱟ ᱠᱚᱫᱚ ᱦᱩᱭᱱᱟ
ᱮᱸᱦ ᱟᱣᱨᱤᱭᱟ ᱜᱚᱝᱠᱮ
ᱚᱸᱻ ᱛᱟᱞᱦᱮ ᱱᱚᱛᱮ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱷᱤᱠᱟᱹ ᱵᱟᱲᱟ ᱦᱚᱸ ᱵᱟᱝ ᱜᱚᱝᱠᱮ ᱟᱹᱵᱤᱱ ᱵᱤᱱ ᱛᱩᱯᱩ ᱵᱟᱲᱟᱭᱱᱟ
ᱦᱮᱸ ᱟᱫᱚ ᱛᱳᱯᱳ ᱵᱟᱲᱟ ᱫᱚᱞᱮ ᱛᱳᱯᱳ ᱵᱟᱲᱟᱣ ᱠᱟᱱᱟ ᱟᱫᱚ ᱱᱚᱜᱼᱚᱭ ᱞᱤᱧ ᱫᱩᱲᱩᱵ ᱵᱟᱲᱟᱣ ᱠᱟᱱᱟ
ᱟ ᱡᱚᱢ ᱠᱚ ᱦᱩᱭ ᱵᱟᱲᱟᱭᱱᱟ ᱥᱮ ᱵᱟᱝ?
ᱦᱮᱸ ᱡᱚᱢ ᱠᱚᱫᱚ ᱱᱚᱜᱼᱚᱭ ᱞᱤᱧ ᱡᱚᱢ ᱠᱟᱛᱮᱫ ᱜᱮᱞᱤᱧ ᱡᱤᱨᱟᱹᱜ ᱠᱟᱱᱟ ᱠᱟᱹᱴᱤᱡᱼᱼ
ᱟ ᱪᱮᱫ ᱠᱚ ᱵᱤᱱ ᱡᱚᱢ ᱜᱚᱫ ᱠᱮᱜᱼᱟ?
ᱡᱚᱢ ᱵᱚᱞ ᱛᱮ ᱟᱵᱚᱱᱟᱜ ᱡᱟᱦᱟᱸ ᱫᱟᱜ ᱢᱟᱹᱲᱤ ᱟᱨ ᱟᱹᱞᱩ ᱵᱷᱟᱹᱡᱤ
ᱚᱻᱚ
ᱩᱸᱦ ᱦᱳᱭ ᱦᱳᱭ ᱛᱟᱞᱦᱮ ᱱᱤᱛᱳᱜ ᱟᱵᱚᱦᱟᱣᱟ ᱪᱮᱜᱠᱟ ᱚᱱᱛᱮ?
ᱟᱵᱚᱦᱟᱣᱟ ᱨᱤᱢᱤᱞ ᱠᱟᱫᱟᱭ ᱜᱚᱝᱠᱮ ᱟᱞᱮ ᱥᱮᱱ ᱢᱟ ᱟᱯᱮ ᱥᱮᱱ ᱫᱚ?
ᱨᱤᱢᱤᱞ ᱟᱠᱟᱫᱟᱭ ᱦᱮᱸ ᱱᱚᱛᱮ ᱦᱚᱸ ᱨᱤᱢᱤᱞ ᱫᱚ ᱨᱤᱢᱤᱞ ᱵᱷᱟᱵ ᱜᱮ ᱧᱮᱞᱚᱜ ᱠᱟᱱᱟ
ᱩᱸ ᱛᱟᱦᱞᱮ ᱫᱟᱜ ᱜᱚᱫ ᱠᱮᱫᱟᱭ ᱥᱮ ᱟᱹᱣᱨᱤᱭᱟ?
ᱫᱟᱜ ᱫᱟᱜ ᱠᱚ ᱫᱚ ᱟᱭᱨᱤ ᱫᱟᱜᱟᱭ ᱚᱱᱮ ᱫᱟᱜ ᱞᱟᱹᱜᱤᱫ ᱟᱭ ᱢᱟᱱᱮ ᱦᱚᱜᱼ ᱚᱭ ᱼᱼ ᱦᱩᱰ ᱦᱩᱰᱟᱹᱣ ᱫᱟᱭ ᱨᱤᱢᱤᱞ ᱢᱟᱱᱮᱼᱼ
ᱚᱻ
ᱟᱪᱪᱷᱟ ᱜᱚᱝᱠᱮ ᱛᱟᱦᱞᱮ ᱱᱚᱜᱼᱚᱭ ᱢᱟ ᱥᱩᱨ ᱨᱮ ᱟᱸᱢᱵᱟᱵᱚᱛᱤ ᱯᱚᱨᱚᱵᱽ ᱦᱤᱡᱩᱜ ᱠᱟᱱᱟ ᱛᱟᱦᱞᱮᱼᱼ ᱟᱯᱮ ᱚᱱᱛᱮ ᱪᱮᱫ ᱠᱟ ᱠᱚ ᱢᱟᱱᱟᱣᱟ ᱟᱸᱢᱵᱚᱵᱚᱛᱤ ᱯᱚᱨᱚᱵᱽ?
ᱟᱸᱢᱵᱟᱵᱚᱛᱤ ᱯᱩᱨᱚᱵᱽ ᱵᱷᱟᱞᱮ ᱜᱮᱠᱚ ᱢᱟᱱᱟᱣᱟ ᱟᱞᱮ ᱥᱮᱱ ᱠᱷᱚᱱ ᱫᱚ ᱩᱲᱤᱥᱥᱟ ᱥᱮᱱ ᱵᱮᱥᱤ ᱠᱚ ᱢᱟᱱᱟᱣᱟ᱾
ᱚ ᱟᱪᱪᱷᱟ ᱱᱚᱣᱟ ᱞᱟᱦᱟ ᱨᱮ ᱠᱚᱴᱟ ᱫᱤᱱ ᱨᱚᱡᱚ ᱯᱚᱨᱚᱵᱽᱼᱼ ᱚ ᱟᱯᱮ ᱥᱮᱫ ᱜᱮ ᱦᱩᱭᱩᱜᱼᱟ ᱵᱟ?
ᱦᱮᱸ ᱜᱚᱝᱠᱮ
ᱟᱪᱪᱷᱟ ᱟᱪᱪᱷᱟ ᱛᱟᱞᱦᱮ ᱚᱱᱟ ᱫᱚ ᱪᱮᱫᱠᱟ ᱯᱮ ᱢᱟᱱᱟᱣ ᱜᱮᱭᱟ ᱠᱟᱹᱴᱤᱡ ᱞᱟᱹᱭ ᱞᱮᱠᱷᱟᱱ ᱵᱤᱱ ᱵᱷᱟᱹᱜᱤ ᱠᱚᱜᱼᱟ
ᱟᱫᱚ ᱨᱚᱡᱚ ᱯᱚᱨᱚᱵᱽ ᱨᱮ ᱫᱚ ᱩᱞ ᱠᱚ ᱠᱟᱸᱱᱴᱷᱟᱲᱼᱼ ᱠᱚ ᱵᱤᱞᱤᱭᱟᱜ ᱡᱟᱦᱟᱸ ᱠᱚ ᱡᱚᱢ ᱟ
ᱚ
ᱤᱱ ᱼᱚᱰᱤᱵᱮᱞ
ᱟᱨ ᱚᱱᱠᱟ ᱢᱟᱱᱮ ᱮᱱᱮᱡ ᱥᱮᱨᱮᱧ ᱠᱚᱫᱚ ᱯᱟᱛᱟ ᱠᱚᱫᱚ ᱵᱟᱝ ᱦᱩᱭᱩᱜ-ᱟ᱾
ᱟᱫᱚ ᱟᱭᱢᱟ ᱡᱟᱭᱜᱟ ᱨᱮ ᱦᱩᱭᱩᱜ ᱜᱮᱭᱟ ᱟᱞᱮ ᱥᱮᱱ ᱫᱚ ᱚᱱᱠᱟ ᱫᱚ ᱟᱞᱮ ᱟᱹᱛᱩ ᱠᱚᱨᱮᱫ ᱫᱚ ᱵᱟᱝ ᱦᱩᱭᱩᱜ-ᱟ ᱛᱚ
ᱚ ᱟᱪᱪᱷᱟ ᱟᱪᱪᱷᱟ ᱛᱟᱦᱚᱞᱮ ᱟᱯᱮ ᱚᱱᱟ ᱠᱚᱨᱮ ᱯᱟᱛᱟ ᱠᱚᱫᱚ ᱱᱮᱥ ᱢᱟᱱᱮ ᱱᱚᱜ-ᱚᱭ ᱦᱤᱡᱩᱜ ᱠᱟᱱ ᱟᱥᱟᱲ ᱵᱚᱸᱜᱟ ᱯᱟᱛᱟ ᱠᱚ ᱪᱮᱫᱠᱟ ᱦᱩᱭᱩᱜ-ᱟ᱾
ᱟᱥᱟᱲ ᱵᱚᱸᱜᱟ ᱵᱚᱞᱛᱮ, ᱢᱟᱲᱟᱝ ᱨᱮᱜᱮ ᱞᱟᱦᱟ ᱨᱮᱜᱮ ᱯᱟᱛᱟ ᱠᱚᱢᱟ ᱦᱩᱭᱮᱱ ᱟᱨᱚ ᱯᱟᱛᱟ ᱠᱚ ᱢᱮᱱᱟᱜ ᱜᱮᱭᱟ ᱦᱟᱜ ᱦᱩᱭᱩᱜ-ᱟ᱾
ᱟᱪᱪᱷᱟ ᱟᱪᱪᱷᱟ ᱟᱫᱚ ᱱᱚᱛᱮ ᱫᱚ ᱛᱟᱦᱮ ᱵᱟᱝ ᱦᱩᱭᱩᱜ-ᱟ᱾ ᱚᱱᱠᱟ ᱫᱚ
ᱮᱦᱮ
ᱚᱻ ᱟᱞᱮ ᱥᱮᱫ ᱦᱚᱸ ᱚᱱᱠᱟ ᱜᱮ ᱟᱞᱮ ᱥᱮᱫ ᱫᱚ ᱯᱟᱛᱟ ᱠᱚᱫᱚ ᱱᱚᱜ-ᱚᱭ ᱟᱢᱵᱟᱵᱚᱛᱤ ᱦᱤᱡᱩᱜ ᱠᱟᱱ ᱫᱚ ᱯᱟᱛᱟ ᱠᱚᱫᱚ ᱵᱷᱟᱜᱤ ᱜᱮ ᱦᱩᱭᱩᱜ-ᱟ ᱟᱫᱚ ᱢᱟᱱᱮ ᱠᱟᱱᱴᱷᱟᱲ ᱵᱚᱞᱚ ᱯᱚᱨᱚᱵᱽ ᱵᱚᱞᱮ ᱠᱟᱛᱷᱟ ᱛᱚ ᱟᱫᱚ ᱚᱱᱟ ᱚᱱᱟ ᱠᱟᱱᱴᱷᱟᱲ ᱯᱚᱨᱚᱵ ᱩᱯᱚᱞᱚᱠᱷᱮ ᱜᱮ ᱢᱟᱱᱮ ᱠᱟᱹᱴᱤᱡ, ᱯᱟᱛᱟ ᱮᱱᱮᱡ ᱠᱚ ᱵᱷᱟᱜᱮ ᱜᱮ ᱦᱚᱲ ᱡᱚᱢᱠᱟᱱ ᱯᱟᱛᱟ ᱠᱚ ᱦᱩᱭᱩᱜ-ᱟ᱾
ᱚ
ᱦᱳᱭ ᱛᱟᱯᱚᱨ ᱚᱱᱟ ᱥᱟᱶ ᱥᱟᱶᱛᱮ ᱢᱤᱫᱴᱟᱝ ᱦᱮᱸ ᱞᱟᱹᱭ ᱵᱤᱱ ᱪᱮᱫ ᱵᱤᱱ ᱞᱟᱹᱭ ᱮᱫ ᱛᱟᱦᱮᱸᱫ
ᱱᱚᱜ-ᱚᱭ ᱛᱚ ᱛᱮᱦᱮᱧ ᱜᱟᱯᱟ ᱜᱮᱛᱚ ᱪᱮᱛᱟᱜ
ᱦᱮᱸ ᱛᱮᱦᱮᱧ ᱜᱟᱯᱟ ᱜᱮ ᱱᱚ-ᱚᱭ ᱵᱤᱥᱤ ᱫᱤᱱ ᱫᱚ ᱟᱫᱚ ᱵᱟᱝ ᱦᱚᱜ ᱱᱚ-ᱚᱭ ᱥᱮᱴᱮᱨ ᱦᱤᱡᱩᱜ ᱠᱟᱱᱟ ᱟᱨ ᱠᱚᱭᱮᱠ ᱫᱤᱱ ᱠᱷᱟᱱ ᱜᱮ ᱧᱮᱧᱟᱢᱚᱜ-ᱟ᱾
ᱦᱮᱸ
ᱛᱟᱯᱚᱨᱮ ᱚᱱᱟ ᱚᱱᱮ ᱵᱟᱲᱮ ᱯᱟᱛᱟ ᱪᱟᱵᱟ, ᱥᱟᱝ ᱥᱟᱶᱛᱮ ᱟᱨᱚ ᱢᱤᱫᱴᱟᱝ ᱡᱟᱦᱟᱸ ᱫᱚ ᱦᱩᱭᱩᱜ ᱠᱟᱱᱟ ᱚᱱᱮ ᱵᱩᱨᱩ ᱵᱚᱸᱜᱟ ᱧᱩᱛᱩᱢ ᱟᱱ ᱢᱤᱫᱴᱟᱝ ᱯᱟᱛᱟ ᱦᱩᱭᱩᱜ-ᱟ᱾
ᱦᱮᱸ ᱟᱸᱡᱚᱢ ᱠᱟᱜ ᱜᱮ ᱛᱟᱦᱮᱸ ᱞᱤᱧ ᱟᱫᱚ ᱟᱞᱮ ᱥᱮᱫ ᱢᱟ ᱚᱱᱠᱟ ᱵᱩᱨᱩ ᱵᱚᱸᱜᱟ ᱯᱟ ᱛᱟ ᱢᱟ ᱵᱟᱝ ᱦᱩᱭᱩᱜ-ᱟ᱾
ᱚ ᱛᱟᱦᱚᱞᱮ ᱦᱳᱭ ᱚᱸᱰᱮ ᱦᱚᱸ ᱚᱱᱠᱟᱜᱮ ᱱᱟᱯᱟᱭ ᱜᱮ ᱡᱚᱢᱠᱟᱣ ᱥᱟᱺᱦᱤᱡ ᱯᱟᱛᱟ ᱦᱩᱭᱩᱜ-ᱟ᱾ ᱚᱸᱰᱮ ᱦᱚᱸ ᱦᱚᱲ ᱵᱷᱟᱜᱮ ᱠᱚ ᱡᱟᱣᱨᱟ ᱟ ᱟᱨ ᱚᱱᱠᱟᱜ ᱜᱮ ᱟᱵᱚ ᱥᱟᱱᱛᱟᱲ ᱠᱚ ᱚᱸᱰᱮ ᱛᱩᱢᱫᱟᱜ ᱴᱟᱢᱟᱠ ᱟᱛᱮᱜ ᱨᱟᱹᱥᱠᱟᱹ ᱨᱚᱢᱚᱡ ᱮᱱᱮᱡ ᱥᱮᱨᱮᱧ ᱠᱚ ᱛᱟᱯᱚᱨᱮ ᱟᱵᱚ ᱥᱟᱱᱛᱟᱲ ᱠᱚᱣᱟᱜ ᱡᱟᱦᱟᱸ ᱚᱱᱚᱞᱤᱭᱟᱹ ᱠᱚᱣᱟᱜ ᱫᱟᱢᱟᱱ ᱫᱟᱢᱟᱱ ᱡᱟᱦᱟᱸᱭ ᱯᱚᱱᱰᱤᱛ ᱨᱚᱜᱷᱩᱱᱟᱛᱷ ᱢᱩᱨᱢᱩ ᱟᱹᱫᱷᱩ ᱨᱟᱢᱪᱟᱸᱫᱽ ᱢᱩᱨᱢᱩ ᱩᱱᱠᱩᱣᱟᱜ ᱫᱟᱢᱟᱱ ᱫᱟᱢᱟᱱ ᱚᱱᱟ ᱯᱚᱛᱚᱵ ᱠᱚ ᱤᱫᱤ ᱜᱮᱭᱟ ᱠᱚ ᱚᱱ ᱥᱟᱝ ᱛᱮ ᱟᱨ ᱡᱟᱦᱟᱸ ᱟᱵᱚᱱᱟᱜ ᱡᱟᱹᱛᱤᱭᱟᱹᱨᱤ ᱥᱟᱯᱟᱵ ᱢᱟᱱᱮ ᱥᱟᱱᱛᱟᱲ ᱠᱚᱣᱟᱜ ᱡᱮᱢᱚᱱ ᱠᱟᱹᱯᱤ ᱟᱸᱜ ᱥᱟᱨ ᱠᱚ ᱛᱟᱨᱯᱚᱨᱮ ᱚᱱᱟ ᱢᱟᱨᱟᱜ ᱠᱚ ᱚᱱᱟ ᱠᱚᱦᱚᱸ ᱠᱚ ᱚᱸᱰᱮ ᱠᱚ ᱤᱫᱤᱭᱟ ᱠᱚ ᱛᱟᱯᱚᱨᱮ ᱟᱵᱚ ᱡᱟᱦᱟᱸᱭ ᱦᱮᱸ ᱟᱵᱚ ᱡᱟᱦᱟᱸ ᱥᱟᱱᱛᱟᱲ ᱠᱚ ᱨᱟᱱ ᱫᱟᱜ ᱵᱚᱞᱛᱮ ᱡᱟᱦᱟᱸ ᱵᱚᱱ ᱞᱮ ᱜᱮᱫᱚ ᱚᱱᱟ ᱠᱚᱦᱚᱸ ᱧᱟᱢᱚᱜ-ᱟ ᱚᱸᱰᱮ ᱫᱚ ᱥᱟᱱᱛᱟᱲ ᱠᱚᱣᱟᱜ ᱛᱚ
ᱦᱮᱸ ᱜᱚᱝᱠᱮ ᱛᱟᱦᱚᱞᱮ ᱟᱯᱮᱥᱮᱱ ᱫᱚ ᱢᱚᱸᱡᱽ ᱜᱮᱯᱮ ᱯᱟᱛᱟ ᱠᱚᱫᱚ ᱫᱚᱢᱮ ᱯᱮ ᱢᱟᱱᱟᱣ ᱜᱮᱭᱟ ᱛᱟᱦᱚᱞᱮ ᱦᱟᱸᱜ
ᱦᱮᱸ ᱯᱟᱛᱟ ᱪᱷᱟᱛᱟ ᱫᱚ ᱢᱚᱸᱡᱽ ᱜᱮ ᱞᱮ ᱢᱟᱱᱟᱣ ᱜᱮᱭᱟ ᱟᱨ ᱚᱱᱟ ᱠᱚᱫᱚ ᱵᱷᱟᱜᱤ ᱜᱮ ᱦᱩᱭᱩᱜ-ᱟ᱾ ᱯᱟᱛᱟ ᱪᱷᱟᱛᱟ ᱫᱚ ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱫᱚ ᱵᱟᱝ ᱦᱩᱭᱩᱜ-ᱟ ᱵᱟᱝ
ᱟᱞᱮ ᱥᱮᱱ ᱫᱚ ᱵᱩᱨᱩ ᱵᱚᱸᱜᱟ ᱯᱟᱛᱟ ᱠᱚᱫᱚ ᱚᱱᱠᱟ ᱫᱚ ᱵᱟᱝ ᱦᱩᱭᱩᱜ-ᱟ᱾ ᱟᱞᱮ ᱫᱚ ᱯᱟᱛᱟ ᱫᱚ ᱦᱩᱭᱱᱟ ᱱᱟ ᱤᱭᱟᱹ ᱯᱟᱛᱟ᱾ ᱪᱮᱫ ᱪᱮᱫ ᱯᱟᱛᱟ ᱠᱚ ᱢᱮᱱᱟ ᱩᱱᱟᱹᱜ ᱴᱟ ᱫᱤᱥᱟᱹ ᱵᱟᱝ ᱦᱤᱡᱩᱜ ᱠᱟᱱᱟ᱾ ᱛᱚ ᱟᱹᱰᱤ ᱜᱟᱱ ᱯᱟᱛᱟ ᱜᱮᱼᱼ ᱦᱩᱭ ᱱᱟ ᱚᱱᱟ ᱥᱤᱛᱩᱝ ᱥᱤᱛᱩᱝ ᱫᱤᱱ ᱨᱮᱱᱟᱜ ᱡᱟᱦᱟᱸᱼᱼ ᱱᱮᱛᱟᱨ ᱢᱟ ᱡᱟᱹᱯᱩᱫ ᱫᱤᱱ ᱥᱮᱴᱮᱨ ᱮᱱ ᱟᱥᱟᱲ ᱵᱚᱸᱜᱟ ᱦᱚᱸ ᱵᱚᱞᱚᱭᱮᱱ,
ᱦᱮᱸ ᱦᱮᱸ ᱛᱟᱦᱚᱞᱮ ᱤᱭᱟᱹ ᱞᱟᱹᱜᱤᱫ ᱦᱳᱲᱳᱼᱼ ᱠᱚ ᱨᱚᱦᱚᱭ ᱞᱟᱹᱜᱤᱫ ᱪᱟᱨᱟ ᱠᱚᱫᱚ ᱜᱤᱰᱤ ᱦᱩᱭ ᱟᱠᱟᱱᱟ ᱥᱮ ᱵᱟᱝ ᱱᱚᱣᱟᱼᱼ
ᱟᱫᱚ ᱪᱟᱨᱟ ᱠᱚᱢᱟ ᱜᱤᱰᱤ ᱵᱟᱲᱟ ᱦᱩᱭ ᱠᱚᱜ ᱜᱮᱭᱟ ᱢᱮᱱᱠᱷᱟᱱ ᱫᱟᱜ ᱠᱷᱟᱹᱛᱤᱨ ᱴᱷᱤᱠ ᱴᱷᱟᱠ ᱫᱟᱜ ᱦᱚᱸ ᱵᱟᱭ ᱫᱟᱜ ᱮᱫ ᱟᱨ ᱥᱤᱛᱩᱝ ᱦᱚᱸ ᱵᱟᱭ ᱥᱤᱛᱩᱝᱼᱼ ᱛᱚᱝ ᱮᱫ ᱚᱱᱟᱛᱮ ᱫᱷᱩᱲᱤ ᱛᱚᱲᱟ ᱠᱚᱢᱟᱼᱼ ᱵᱟᱝ ᱜᱤᱰᱤ ᱦᱩᱭ ᱟᱠᱟᱱ ᱟᱨ ᱫᱟᱜ ᱠᱟᱛᱮ ᱫᱟᱜᱼᱼ ᱠᱚ ᱠᱚᱲᱟ ᱠᱚ ᱜᱤᱰᱤ ᱦᱩᱭᱩᱜᱼᱟ, ᱦᱟᱸᱜ
ᱦᱮᱸ ᱦᱮᱸ ᱦᱮᱸ ᱫᱟᱜ ᱦᱚᱸ ᱚᱱᱠᱟ ᱵᱟᱭ ᱫᱟᱜ ᱮᱫᱟ ᱟᱨ ᱱᱚᱛᱮ ᱦᱚᱸᱼᱼ ᱫᱟᱜ ᱫᱚ ᱱᱚᱝᱠᱟ ᱨᱤᱢᱤᱞ ᱜᱮ ᱨᱟᱠᱟᱵ ᱫᱟᱭ ᱥᱩᱫᱷᱩ ᱫᱟᱜ ᱵᱚᱞᱛᱮ ᱵᱟᱧᱼᱼ ᱫᱟᱜ ᱫᱚ ᱵᱟᱭ ᱫᱟᱜ ᱮᱫᱟ ᱟᱫᱚ ᱚᱱᱠᱟ ᱤᱭᱟᱹ ᱨᱮᱜᱮ ᱨᱚᱦᱚᱲ ᱜᱷᱩᱴᱩ ᱨᱮᱜᱮ, ᱟᱞᱮ ᱦᱚᱸ ᱪᱟᱨᱟ ᱠᱚᱫᱚ ᱞᱮᱼᱼ ᱜᱤᱰᱤ ᱵᱟᱲᱟ ᱟᱠᱟᱜᱼᱟ᱾ ᱟᱫᱚ ᱢᱮᱱᱤ ᱤᱭᱟᱹ ᱠᱚ ᱢᱮᱱᱟᱜ ᱛᱟᱞᱮᱭᱟ ᱥᱮᱞᱚ ᱠᱚ ᱢᱮᱱᱟᱜ ᱛᱟᱞᱮᱭᱟ ᱚᱱᱟ ᱫᱟᱜ ᱛᱮᱜᱮ ᱪᱷᱤᱴᱠᱟᱹᱣᱟᱜᱼᱟ᱾
ᱚ ᱟᱯᱮ ᱫᱚᱯᱮ ᱞᱟᱦᱟ ᱜᱚᱫ ᱟᱠᱟᱱᱟ ᱛᱚᱵᱮ?
ᱦᱮᱸ ᱞᱟᱦᱟ ᱫᱚ ᱞᱮ ᱞᱟᱦᱟ ᱜᱚᱫ ᱟᱠᱟᱱᱟ᱾ ᱛᱟᱭᱱᱚᱢ ᱠᱟᱛᱮ ᱨᱮᱦᱚᱸ ᱯᱚᱨᱮᱛᱮ ᱛᱚᱞᱟ ᱫᱚᱢᱮ ᱥᱚᱝᱠᱚᱴᱚᱜᱼᱟ᱾
ᱦᱮᱸ ᱟᱨ ᱨᱚᱦᱚᱭ ᱠᱚᱦᱚᱸ ᱟᱹᱰᱤ ᱯᱟᱹᱪᱷᱞᱟᱹᱣ ᱜᱚᱫᱚᱜ ᱛᱮᱼᱼ ᱦᱟᱱᱛᱮ ᱫᱮᱨᱤ ᱜᱚᱫᱚᱜᱼᱟ᱾
ᱦᱮᱸ ᱦᱮᱸ ᱦᱮᱸ
ᱛᱟᱦᱞᱮ ᱜᱚᱝᱠᱮ ᱞᱤᱧ ᱞᱟᱹᱭ ᱮᱫ ᱛᱟᱦᱮᱸᱱᱟ ᱛᱟᱦᱞᱮ ᱟᱯᱮ ᱚᱱᱛᱮ ᱫᱚ ᱥᱮᱸᱫᱽᱨᱟ ᱠᱚᱠᱚ ᱪᱟᱞᱟᱜ ᱜᱮᱭᱟ ᱥᱮ ᱵᱟᱝ?
ᱥᱮᱸᱫᱽᱨᱟ ᱫᱚ ᱦᱮᱸ
ᱚ ᱪᱟᱞᱟᱜ ᱜᱮᱭᱟ ᱠᱚ ᱛᱟᱦᱚᱞᱮ ᱚᱱᱠᱟ ᱪᱮᱫ ᱞᱮᱠᱟ ᱥᱮᱸᱫᱽᱨᱟ ᱵᱚᱞᱛᱮ ᱪᱮᱫ ᱠᱚᱯᱮ ᱥᱮᱸᱫᱽᱨᱟ ᱵᱟᱲᱟ ᱠᱚᱜᱮᱭᱟ?
ᱥᱮᱸᱫᱽᱨᱟ ᱵᱚᱞᱛᱮ ᱫᱚ ᱟᱵᱚ ᱢᱟ ᱟᱵᱚᱣᱟᱜ ᱥᱟᱱᱛᱟᱲ ᱠᱚᱣᱟᱜ ᱢᱟ ᱢᱮᱱᱟᱜ ᱟᱠᱟᱫ ᱜᱮᱭᱟ ᱢᱤᱫᱴᱟ ᱢᱤᱫᱴᱟᱝ ᱯᱚᱨᱚᱵᱽ ᱞᱮᱠᱟ ᱥᱮ ᱥᱮᱸᱫᱽᱨᱟ ᱢᱤᱫᱴᱟᱝ ᱡᱮᱢᱚᱱ ᱟᱡᱚᱫᱤᱭᱟᱹ ᱵᱩᱨᱩ ᱵᱤᱨ ᱥᱮᱸᱫᱽᱨᱟ ᱠᱚᱵᱚ ᱪᱟᱞᱟᱜ ᱜᱮᱭᱟ ᱚᱱᱟ ᱫᱤᱱ ᱵᱟᱹᱭᱥᱟᱹᱠᱷ ᱠᱩᱱᱟᱹᱢᱤᱼᱼ ᱨᱮ ᱚᱱᱠᱟ ᱜᱮ ᱟᱞᱮ ᱥᱮᱱ ᱦᱚᱸ ᱥᱮᱸᱫᱽᱨᱟ ᱠᱚ ᱪᱟᱞᱟᱜ ᱜᱮᱭᱟ ᱟᱨ ᱮᱢᱱᱤ ᱥᱮᱸᱫᱽᱨᱟ ᱢᱟ ᱥᱩᱠᱨᱤ ᱥᱟᱨᱜᱟ ᱥᱮᱸᱫᱽᱨᱟ ᱢᱟ ᱚᱱᱟ ᱢᱟ ᱢᱮᱱᱟᱜ ᱜᱮᱭᱟ᱾ ᱫᱤᱱᱟᱹᱢ ᱜᱮᱼᱼ
ᱦᱮᱸ ᱦᱮᱸ ᱦᱮᱸ ᱚᱱᱟ ᱠᱚᱫᱚ ᱢᱮᱱᱟᱜ ᱜᱮᱭᱟ ᱵᱟᱝ ᱫᱚ ᱵᱟᱝ᱾ ᱦ
ᱜᱚᱢᱠᱮ ᱛᱟᱦᱮ ᱟᱯᱮ ᱥᱮᱱ ᱫᱚ?
ᱦᱮᱸ ᱟᱞᱮ ᱥᱮᱫ ᱦᱚᱸ ᱥᱮᱸᱫᱽᱨᱟ ᱠᱚᱫᱚᱞᱮ ᱪᱟᱞᱟᱜ ᱜᱮᱭᱟ ᱟᱫᱚ ᱟᱞᱮ ᱥᱮᱫ ᱫᱚ ᱢᱟᱱᱮ ᱟᱡᱚᱫᱤᱭᱟᱹ ᱥᱮᱸᱫᱽᱨᱟ ᱫᱚ ᱵᱟᱞᱮ ᱪᱟᱞᱟᱣ ᱟᱠᱟᱱᱟ ᱠᱤᱱᱛᱩ ᱚᱱᱮ ᱟᱞᱮ ᱚᱱᱟ ᱯᱟᱥᱮ ᱠᱚᱨᱮ ᱡᱟᱦᱟᱸ ᱵᱤᱨ ᱠᱚ ᱢᱮᱱᱟᱜ ᱥᱮᱬᱟ ᱥᱮᱬᱟ ᱵᱤᱨ ᱠᱚᱜᱮᱼᱼ ᱚᱱᱟ ᱠᱚᱨᱮ ᱜᱮ ᱥᱮᱸᱫᱽᱨᱟ ᱫᱚᱞᱮ ᱪᱟᱞᱟᱣ ᱵᱟᱲᱟ ᱟᱠᱟᱱᱟ ᱟᱫᱚ ᱥᱮᱸᱫᱽᱨᱟ ᱵᱚᱞᱛᱮ ᱩᱱᱠᱩ ᱡᱟᱦᱟᱸᱭ ᱵᱤᱨ ᱥᱩᱠᱨᱤ ᱠᱚ ᱢᱮᱱᱟᱜ ᱠᱚᱼᱼ ᱠᱩᱶᱟ ᱠᱩᱞᱟᱹᱭ ᱠᱚ ᱢᱮᱱᱟᱜ ᱠᱚᱣᱟ ᱩᱱᱠᱩ ᱜᱮ ᱥᱮᱸᱫᱽᱨᱟ ᱠᱚᱫᱚ ᱦᱩᱭ ᱟᱠᱟᱱᱟ ᱵᱤᱥᱮᱥ ᱠᱟᱨ ᱛᱮ
ᱦᱮᱸ
ᱛᱟᱯᱚᱨᱮ ᱚᱱᱠᱟ ᱥᱟᱺᱜᱤᱧ ᱥᱟᱺᱜᱤᱧ ᱤᱭᱟᱹ ᱠᱚᱫᱚᱞᱮ ᱵᱟᱜᱟᱣ ᱟᱠᱟᱱᱟ ᱵᱤᱨ ᱠᱚᱫᱚ ᱥᱮᱸᱫᱽᱨᱟ ᱢᱟᱱᱮ ᱡᱚᱠᱷᱚᱱ ᱚᱱᱠᱟ ᱠᱷᱚᱵᱚᱨ ᱠᱚ ᱧᱟᱢᱚᱜ ᱜᱮᱭᱟ ᱛᱚᱼᱼ ᱱᱚᱸᱰᱮ ᱱᱚᱝᱠᱟ ᱵᱤᱨ ᱥᱩᱠᱨᱤ ᱠᱚ ᱵᱷᱟᱜᱤ ᱠᱚ ᱦᱮᱡ ᱤᱭᱟᱹ ᱠᱟᱱᱟ ᱠᱚ ᱛᱟᱦᱞᱮ ᱛᱚᱠᱷᱚᱱ ᱫᱚ ᱥᱟᱺᱜᱤᱧ ᱥᱟᱺᱜᱤᱧ ᱛᱮᱞᱮ ᱥᱮᱸᱫᱽᱨᱟ ᱫᱚᱞᱮ ᱪᱟᱞᱟᱜ ᱜᱮᱭᱟ᱾
ᱚᱻ
ᱦᱳᱭ ᱦᱳᱭ᱾ ᱛᱟᱦᱚᱞᱮ ᱜᱚᱝᱠᱮᱧ ᱞᱟᱹᱭ ᱫᱟ ᱛᱟᱦᱚᱞᱮ ᱯᱷᱩᱴᱵᱚᱞ ᱠᱚᱫᱚᱯᱮ ᱠᱷᱮᱞ ᱜᱮᱭᱟ ᱥᱮ ᱵᱟᱝ?
ᱦᱮᱸ ᱜᱚᱝᱠᱮ ᱛᱟᱨᱟᱥᱤᱧ। ᱪᱟᱞᱟᱣ ᱵᱟᱲᱟ ᱦᱩᱭᱩᱜ ᱜᱮᱭᱟ ᱢᱟᱴᱷ ᱥᱮᱱ ᱟᱨ ᱚᱱᱠᱟ ᱫᱚ ᱯᱮᱠᱴᱤᱥ᱾ ᱠᱚᱫᱚ ᱵᱟᱝ ᱠᱚᱨᱟᱣ ᱵᱟᱲᱟ ᱦᱩᱭᱩᱜ ᱜᱮᱭᱟ ᱡᱮᱦᱮᱛᱩ ᱯᱟᱲᱦᱟᱣ ᱵᱟᱲᱟ ᱦᱩᱭᱩᱜ ᱠᱟᱱᱟ ᱛᱚ ᱚᱱᱟ ᱠᱷᱟᱹᱛᱤᱨ᱾
ᱦᱮᱸ ᱦᱮᱸ ᱦᱮᱸ ᱟᱫᱚ ᱚᱞᱚᱜ ᱯᱟᱲᱦᱟᱜᱼᱼ ᱟᱹᱞᱤᱧ ᱟᱹᱞᱤᱧ ᱦᱚᱸ ᱠᱷᱮᱞ ᱫᱚ ᱠᱷᱮᱞ ᱦᱳᱭᱳᱜ ᱜᱮᱭᱟ ᱛᱟᱯᱚᱨᱮᱼᱼ ᱱᱚᱜ ᱚᱭ ᱟᱞᱮ ᱥᱮᱫ ᱫᱚ ᱴᱩᱨᱱᱟᱢᱮᱱᱴ ᱠᱚᱦᱚᱸ ᱵᱷᱟᱜᱤ ᱜᱮ ᱦᱩᱭᱩᱜ ᱜᱮᱭᱟ᱾ ᱟᱫᱚ ᱟᱞᱮ ᱥᱮᱱ ᱚᱱᱟ ᱥᱮᱬᱟ ᱥᱮᱬᱟ ᱴᱩᱨᱱᱟᱢᱮᱱᱴ ᱠᱚ ᱦᱩᱭᱩᱜᱼᱟ ᱛᱚ᱾
ᱦᱮᱸ᱾
ᱛᱟᱦᱞᱮ ᱚᱱᱟ ᱠᱚᱜᱮ ᱚᱱᱟ ᱞᱟᱹᱜᱤᱫ ᱫᱚ ᱯᱮᱠᱴᱤᱥ ᱠᱚᱫᱚ ᱵᱷᱟᱜᱤ ᱜᱮ ᱦᱩᱭᱩᱜ ᱜᱮᱭᱟ, ᱟᱨᱼᱼ ᱢᱟᱱᱮ ᱩᱱᱠᱩ ᱥᱟᱺᱜᱤᱧ ᱥᱟᱺᱜᱤᱧ ᱠᱷᱚᱱᱟᱜ ᱯᱞᱮᱭᱟᱨ ᱠᱚᱞᱮ ᱟᱹᱜᱩ ᱠᱚ ᱜᱮᱭᱟ ᱵᱳᱨᱳ ᱠᱟᱛᱮᱫ᱾
ᱦᱮᱸ ᱫᱩ ᱛᱤᱱ ᱞᱟᱠᱷ ᱴᱟᱠᱟ ᱨᱮᱱᱟᱜ ᱚᱱᱠᱟ ᱠᱷᱮᱞ ᱠᱚ ᱦᱩᱭᱩᱜ ᱜᱮᱭᱟ᱾ ᱛᱟᱦᱞᱮ ᱜᱚᱝᱠᱮ ᱟᱯᱮ ᱥᱮᱫ ᱫᱚ ᱚᱱᱠᱟ ᱴᱩᱨᱱᱟᱢᱮᱱᱴ ᱠᱚ?
ᱚᱱᱟ ᱠᱷᱚᱱ ᱦᱚᱸ ᱢᱟᱨᱟᱝ ᱢᱟᱨᱟᱝ ᱟᱜ ᱦᱩᱭᱩᱜ ᱜᱮᱭᱟ᱾ ᱯᱟᱸᱪ ᱪᱷᱚ ᱞᱟᱠᱷ ᱴᱟᱠᱟ ᱠᱷᱚᱱᱟᱜ ᱵᱟᱹᱲᱛᱤ ᱵᱟᱹᱲᱛᱤ ᱫᱷᱟᱢᱟᱠᱟ ᱠᱚ ᱦᱩᱭᱩᱜ ᱜᱮᱭᱟ ᱟᱨ ᱮᱢᱱᱤ ᱱᱚᱨᱢᱟᱞ ᱠᱷᱮᱞ ᱠᱚ᱾ ᱦᱚᱸ ᱦᱩᱭᱩᱜᱼᱟ ᱟᱞᱮ ᱟᱛᱳ ᱨᱮ ᱡᱮᱢᱚᱱ ᱦᱩᱭᱳᱮᱱ ᱜᱮᱭᱟ ᱠᱤᱪᱷᱩᱠ ᱫᱤᱱ ᱞᱟᱦᱟᱨᱮ᱾ ᱦᱳᱢ ᱴᱤᱢ ᱯᱷᱩᱴᱵᱚᱞ ᱮᱱᱮᱡ ᱟᱨ ᱥᱟᱶᱛᱮᱼᱼ ᱤᱭᱟᱹ ᱠᱟᱹᱡᱼᱼ ᱮᱱᱮᱡ ᱥᱮᱨᱮᱧ ᱟᱠᱷᱲᱟ ᱠᱚᱞᱮ ᱫᱚᱦᱚ ᱧᱚᱜ ᱞᱮᱫᱟ᱾
ᱚᱻ ᱛᱟᱦᱞᱮ ᱮᱱᱮᱡ ᱥᱮᱨᱮᱧ ᱟᱠᱷᱲᱟ ᱦᱚᱸ ᱵᱟᱝ ᱵᱟᱝ ᱚᱱᱟ ᱦᱚᱸ ᱫᱚᱨᱠᱟᱨ ᱠᱟᱱᱟ ᱢᱤᱫ ᱫᱷᱟᱣ ᱠᱷᱮᱞ ᱛᱟᱞᱟᱨᱮ ᱮᱱᱮᱡ ᱥᱮᱨᱮᱧᱟ ᱩᱱᱠᱩᱼᱼ ᱡᱟᱦᱟᱸᱭ ᱛᱟᱞᱮ ᱠᱷᱮᱞᱳᱰᱤᱭᱟᱹ ᱠᱚᱠᱚ ᱦᱮᱡ ᱟᱠᱟᱱᱟ ᱩᱱᱠᱩ ᱦᱚᱸ ᱢᱤᱫᱴᱟᱝ ᱨᱟᱹᱥᱠᱟᱹ ᱨᱚᱢᱚᱡ ᱠᱚ ᱵᱩᱡᱟ᱾
ᱦᱮᱸ ᱚᱱᱟ ᱦᱚᱸ ᱟᱵᱚᱣᱟᱜ ᱥᱟᱶᱛᱟ ᱨᱮᱱᱟᱜ ᱠᱟᱱ ᱜᱮᱭᱟ ᱚᱱᱟ ᱠᱚᱦᱚᱸ ᱵᱟᱝᱠᱷᱟᱱᱼᱼ ᱢᱟᱞᱚᱴ ᱜᱚᱫᱚᱜᱼᱟ᱾
ᱦᱮᱸ ᱛᱟᱯᱚᱨᱮ ᱦᱚᱜᱼᱚᱭ ᱜᱚᱝᱠᱮᱼᱼ ᱟᱹᱵᱤᱱ ᱴᱷᱮᱱ ᱠᱷᱚᱱᱟᱜ ᱠᱷᱚᱵᱚᱨ ᱠᱚᱞᱤᱧ ᱧᱟᱢ ᱠᱮᱫᱟ ᱡᱮ ᱟᱯᱮ ᱥᱮᱫ ᱦᱚᱸ ᱵᱷᱟᱜᱮᱼᱼ ᱮᱜ ᱴᱩᱨᱱᱟᱢᱮᱱᱴ ᱠᱚ ᱦᱩᱭᱩᱜᱼᱟ, ᱛᱟᱦᱚᱞᱮ ᱟᱫᱚ ᱪᱮᱫ ᱟᱞᱮᱼᱼ ᱡᱚᱠᱷᱚᱱ ᱦᱩᱭᱩᱜᱼᱟ, ᱠᱷᱚᱵᱚᱨ ᱠᱚ ᱧᱟᱢᱚᱜ ᱜᱮᱭᱟ ᱛᱟᱦᱚᱞᱮ ᱪᱟᱞᱟᱣ ᱦᱩᱭᱩᱜᱼᱟ᱾
ᱦᱮᱸ ᱜᱚᱝᱠᱮ ᱠᱷᱚᱵᱚᱨ ᱠᱚᱞᱮ ᱵᱟᱲᱟᱭ ᱦᱚᱪᱚ ᱯᱮᱜᱮᱭᱟ ᱦᱟᱸᱜ᱾
ᱦᱳᱭ ᱦᱳᱭ, ᱛᱟᱦᱚᱞᱮ ᱱᱤᱛᱚᱜ ᱠᱟᱹᱢᱤ ᱵᱟᱲᱟ ᱠᱚᱫᱚ ᱪᱮᱫ ᱠᱚ ᱠᱚᱨᱟᱣ ᱦᱩᱭᱩᱜ ᱠᱟᱱᱟ ᱛᱟᱦᱚᱞᱮ?
ᱠᱟᱹᱢᱤ ᱵᱟᱲᱟ ᱠᱚᱫᱚ, ᱟᱹᱞᱤᱧ ᱫᱚᱞᱤᱧ ᱯᱟᱲᱦᱟᱜ ᱠᱟᱱᱟ ᱛᱚ᱾ ᱟᱫᱚ ᱟᱹᱞᱤᱧ ᱢᱟ ᱢᱮᱥ ᱥᱮᱫ ᱨᱮ ᱢᱮᱱᱟᱜ ᱟᱠᱟᱜ ᱞᱤᱧᱟ ᱚᱲᱟᱜ ᱠᱚᱨᱮ ᱫᱚ ᱠᱟᱹᱢᱤ ᱵᱟᱲᱟ ᱠᱚᱫᱚᱼᱼ ᱥᱚᱢᱚᱭ ᱫᱚ ᱪᱮᱫ ᱦᱚᱸ ᱚᱱᱠᱟ ᱫᱚ ᱵᱟᱝᱟ᱾
ᱚ ᱟᱪᱷᱟ ᱟᱪᱷᱟ ᱛᱟᱦᱞᱮ ᱟᱵᱤᱱ ᱫᱚ ᱚᱞᱚᱜ ᱯᱟᱲᱦᱟᱜ ᱜᱤᱫᱽᱨᱟᱹ ᱠᱟᱱᱟ ᱵᱤᱱ, ᱦᱮᱸ ᱚᱱᱟ ᱦᱚᱸ ᱫᱚᱨᱠᱟᱨ ᱜᱮ ᱠᱟᱱᱟ, ᱢᱟᱱᱮᱼᱼ ᱚᱞᱚᱜ ᱯᱟᱲᱦᱟᱜ ᱡᱤᱭᱚᱱ ᱛᱟᱵᱚᱱ᱾
ᱦᱮᱸ, ᱟᱨ ᱜᱚᱝᱠᱮ ᱟᱹᱵᱤᱱ ᱫᱚ?
ᱦᱮᱸ ᱟᱞᱤᱧ ᱦᱚᱸ ᱚᱞᱚᱜ ᱯᱟᱲᱦᱟᱜ ᱫᱚ ᱟᱞᱤᱧ ᱫᱚᱞᱤᱧ ᱠᱚᱢᱯᱞᱤᱴ ᱟᱠᱟᱫᱟ, ᱟᱞᱤᱧ ᱫᱚ ᱱᱤᱛᱚᱜ ᱫᱚ ᱠᱚᱢᱯᱞᱤᱴ᱾ ᱠᱟᱛᱮᱫ ᱞᱤᱧ ᱢᱮᱱᱟᱜ ᱞᱤᱧᱟᱹ ᱟᱫᱚᱼᱼ
ᱢᱮᱱᱟᱜ ᱞᱤᱧᱟᱹ ᱠᱚᱢᱯᱞᱤᱴ ᱠᱟᱛᱮᱫ᱾ ᱛᱟᱦᱞᱮ ᱵᱟᱯᱞᱟ ᱵᱟᱲᱟ ᱠᱚ ᱵᱟᱯᱞᱟ ᱠᱚᱨᱮᱱᱟᱜ ᱞᱤᱧ ᱢᱚᱱᱮ ᱵᱟᱲᱟᱭᱮᱫᱟ, ᱟᱫᱚᱼᱼ ᱚᱱᱟ ᱜᱮ ᱵᱟᱹᱦᱩ ᱠᱚ ᱧᱮᱞ ᱦᱩᱭᱩᱜ ᱠᱟᱱᱟ᱾
ᱜᱚᱝᱠᱮ, ᱛᱟᱦᱚᱞᱮ ᱞᱮ ᱨᱟᱭᱵᱟᱨ ᱜᱚᱫᱚᱜ ᱟᱥᱮ ᱪᱮᱫ?
ᱦᱮᱸ ᱨᱟᱭᱵᱟᱨ ᱡᱩᱫᱤ ᱯᱮ ᱨᱟᱭᱵᱟᱨᱚᱜ ᱠᱷᱟᱱ ᱫᱚ ᱚᱱᱟ ᱵᱷᱟᱜᱤ ᱵᱷᱟᱜᱤ ᱜᱮ ᱡᱩᱫᱤ ᱯᱮ ᱨᱟᱭᱵᱟᱨ ᱫᱟᱲᱮᱭᱟᱹᱧ ᱠᱷᱟᱱ ᱫᱚ᱾ ᱚᱱᱟ ᱦᱚᱸ ᱵᱷᱟᱜᱮ ᱠᱟᱛᱷᱟ ᱜᱮ ᱠᱟᱱᱟ᱾ ᱟᱫᱚ ᱛᱟᱦᱚᱞᱮ ᱚᱱᱛᱮ ᱜᱚᱝᱠᱮ ᱟᱯᱮ ᱥᱮᱫ ᱚᱱᱠᱟ ᱢᱮᱱᱟᱜ ᱠᱚᱣᱟ?
ᱟ ᱧᱮᱞ ᱦᱩᱭᱩᱜᱼᱟ, ᱛᱟᱦᱚᱞᱮ ᱚᱱᱠᱟ᱾
ᱦᱳᱭ, ᱛᱟᱦᱚᱞᱮ ᱚᱱᱠᱟ ᱧᱮᱞ ᱠᱚᱯᱮ ᱛᱟᱦᱚᱞᱮ ᱚᱱᱠᱟ ᱢᱚᱛᱚ ᱦᱮᱸ᱾ ᱪᱟᱞᱟᱜ ᱦᱩᱭᱩᱜᱼᱟ᱾
ᱦᱮᱸ
ᱦᱳᱭ, ᱦᱳᱭ, ᱦᱳᱭ ᱾